ᱦᱮᱸ ᱜᱚᱝᱠᱮ ᱟᱸᱡᱚᱢᱚᱜ ᱠᱟᱱᱟ ᱛᱚ
ᱦᱮᱸ ᱟᱸᱡᱚᱢᱚᱜ ᱠᱟᱱ ᱜᱮᱭᱟ ᱦᱮᱸ ᱦᱮᱸ ᱱᱟᱯᱟᱭ ᱵᱟᱲᱟ ᱜᱮ
ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ
ᱟᱪᱪᱷᱟ ᱟᱪᱪᱷᱟ ᱟᱹᱰᱤ
ᱟᱢ ᱜᱮ ᱪᱮᱫ ᱞᱮᱠᱟ ᱢᱮᱱᱟᱢᱟ
ᱦᱮᱸ ᱤᱧ ᱦᱚᱸ ᱱᱟᱯᱟᱭ ᱵᱟᱲᱟ ᱜᱮ
ᱟᱪᱪᱷᱟ ᱟᱪᱪᱷᱟ ᱟᱪᱪᱷᱟ
ᱜᱚᱝᱠᱮ ᱛᱤᱦᱮᱤᱧ ᱫᱚ ᱢᱟᱱᱮ ᱪᱮᱫ ᱤᱫᱤ ᱠᱟᱛᱮᱫ ᱨᱚᱯᱚᱲ ᱥᱮ ᱜᱟᱯᱟᱞ ᱢᱟᱨᱟᱨᱟᱣ ᱦᱩᱭᱩᱜᱼᱟ ᱠᱟᱹᱴᱤᱡ
ᱦᱮᱸ ᱦᱮᱸ ᱦᱮᱸ ᱱᱟᱣᱟ ᱱᱟᱣᱟ ᱴᱚᱯᱤᱠ ᱱᱟᱣᱟ ᱱᱟᱣᱟ ᱥᱟᱛᱟᱢ ᱠᱚ ᱮᱻ ᱛᱮᱞᱟᱝ ᱨᱚᱯᱚᱲᱟ ᱜᱟᱞᱢᱟᱨᱟᱣᱟ
ᱦᱳᱭ
ᱟᱫᱚ ᱱᱤᱛ ᱫᱚ ᱦᱟᱸᱜ ᱮᱻ ᱱᱤᱛ ᱫᱚ ᱦᱟᱸᱜ ᱚᱠᱟ ᱥᱟᱛᱟᱢ ᱟᱛᱮᱞᱟᱝ ᱜᱟᱞᱢᱟᱨᱟᱣ ᱞᱮᱠᱟᱢ ᱵᱩᱡᱷᱟᱹᱣ ᱮᱫᱟ
ᱟᱫᱚ ᱜᱚᱝᱠᱮ ᱞᱟᱹᱭᱮᱫ ᱛᱟᱦᱮᱹᱧ ᱡᱮ ᱡᱮ ᱟᱵᱚ ᱢᱟᱱᱮ ᱥᱟᱶᱛᱟ ᱨᱮ ᱡᱟᱦᱟᱸ ᱜᱚᱲᱚᱢ ᱦᱟᱲᱟᱢ ᱜᱚᱲᱚᱢ ᱵᱩᱰᱦᱤ ᱠᱚ ᱢᱮᱱᱟᱜ ᱠᱚᱣᱟ ᱱᱩᱠᱩᱻ ᱱᱩᱠᱩ ᱢᱟᱱᱮ ᱜᱤᱫᱽᱨᱟᱹ ᱟᱨ ᱜᱚᱲᱚᱢ ᱦᱟᱲᱟᱢ ᱵᱩᱲᱦᱤ ᱛᱟᱞᱟᱨᱮ ᱪᱮᱫ ᱮᱱᱮᱢ ᱠᱚ ᱢᱮᱱᱟᱜ ᱛᱟᱠᱚᱣᱟ ᱢᱟᱱᱮ ᱪᱮᱫ ᱠᱚᱠᱚ ᱥᱤᱠᱷᱟᱹᱣ ᱦᱚᱴᱚ ᱠᱟᱠᱚᱣᱟ ᱟᱨ ᱪᱮᱫ ᱞᱮᱠᱟ ᱠᱚ ᱠᱷᱩᱞᱟᱹᱣ ᱠᱚᱣᱟ ᱠᱟᱹᱴᱤᱡ ᱱᱚᱣᱟ ᱠᱚ ᱤᱫᱤ ᱠᱟᱛᱮᱫ ᱵᱟᱨᱭᱟ ᱯᱮᱭᱟ ᱠᱟᱛᱷᱟᱢ ᱞᱟᱹᱭ ᱞᱮᱠᱷᱟᱱ ᱟᱹᱰᱤ ᱱᱟᱯᱟᱭ ᱠᱚᱜ ᱫᱚ
ᱟᱪᱷᱟ ᱟᱪᱷᱟ ᱟᱪᱷᱟ ᱟᱹᱰᱤ ᱫᱟᱢᱚᱱ ᱥᱟᱛᱟᱢᱮ ᱮᱢ ᱥᱟᱵ ᱠᱟᱜ ᱛᱟᱞᱟᱝᱟ ᱛᱮᱦᱮᱧ ᱟ ᱢᱟᱱᱮ ᱮ ᱜᱚᱲᱚᱢ ᱦᱟᱲᱟᱢ ᱜᱚᱲᱚᱢ ᱵᱩᱲᱦᱤ ᱠᱚᱫᱚ ᱥᱟᱹᱨᱤᱜᱮ ᱟᱹᱰᱤ ᱫᱟᱢᱟᱱ ᱦᱚᱲ ᱠᱟᱱᱟ ᱠᱚ ᱟᱫᱚ ᱟᱹᱰᱤ ᱫᱩᱠ ᱨᱮᱱᱟᱜ ᱠᱟᱛᱷᱟ ᱱᱤᱛ ᱫᱚ ᱢᱤᱫᱵᱟᱨ ᱠᱚᱨᱮᱱ ᱫᱚ ᱢᱮᱱᱟᱜ ᱠᱚᱣᱟ ᱠᱚᱜᱮᱭᱟ ᱢᱤᱫ ᱵᱟᱨ ᱠᱚᱨᱮᱱ ᱫᱚ ᱵᱟᱹᱱᱩᱜ ᱠᱚᱣᱟ ᱢᱟᱱᱮ ᱚᱱᱟ ᱟᱹᱰᱤ ᱫᱩᱠ ᱨᱮᱱᱟᱜ ᱠᱟᱛᱷᱟ ᱠᱟᱱ ᱜᱮᱭᱟ ᱮᱻ ᱦᱟᱱᱮ ᱜᱤᱫᱽᱨᱟᱹ ᱩᱢᱮᱨ ᱨᱮ ᱢᱟᱱᱮ ᱵᱚᱱ ᱧᱮᱞ ᱟᱠᱟᱫᱼᱟ ᱡᱮ ᱜᱚᱲᱚᱢ ᱦᱟᱲᱟᱢ ᱟᱨ ᱜᱚᱲᱚᱢ ᱦᱮᱸ ᱟᱥᱚᱞᱮ ᱥᱟᱹᱜᱟᱹᱭ ᱛᱟᱠᱚ ᱫᱚ ᱜᱚᱲᱚᱢ ᱦᱟᱲᱟᱢ ᱜᱚᱲᱚᱢ ᱵᱩᱲᱦᱤ ᱛᱟᱠᱚ ᱥᱟᱞᱟᱜ ᱜᱚᱲᱚᱢ ᱠᱚᱲᱟ ᱜᱚᱲᱚᱢ ᱠᱩᱲᱤᱭᱟᱜ ᱥᱟᱹᱜᱟᱹᱭ ᱫᱚ ᱟᱹᱰᱤ ᱥᱤᱵᱤᱞ ᱜᱮᱭᱟ ᱠᱟᱨᱚᱱ ᱚᱸᱰᱮ ᱫᱚ ᱮᱜᱮᱨ ᱦᱚᱸ ᱵᱟᱭ ᱮᱜᱮᱨᱮᱭᱟ ᱟᱨ ᱩᱱᱤ ᱫᱚ ᱨᱳᱦᱮᱫ ᱦᱚᱸ ᱡᱟᱦᱟᱸ ᱛᱤᱥ ᱵᱟᱭ ᱨᱚᱦᱮᱫᱟ ᱪᱮᱫᱟᱜ ᱩᱱᱤᱭ ᱵᱟᱲᱟᱭᱟᱭ ᱤᱧ ᱨᱮᱱ ᱚ ᱦᱚᱯᱚᱱᱨᱟᱧ ᱚ ᱢᱟᱱᱮ ᱤᱧᱤᱡ ᱠᱩᱲᱤ ᱜᱤᱫᱽᱨᱟᱹᱤᱡ ᱜᱤᱫᱽᱨᱟᱹ ᱠᱟᱱᱟ ᱠᱚ ᱤᱧ ᱨᱤᱱ ᱠᱚᱲᱟ ᱜᱤᱫᱽᱨᱟᱹ ᱨᱤᱱ ᱜᱤᱫᱽᱨᱟᱹ ᱠᱟᱱᱟ ᱠᱚ ᱢᱟᱱᱮ ᱩᱱᱤ ᱛᱤᱱᱟᱹᱜ ᱨᱟᱹᱥᱠᱟᱹ ᱠᱚ ᱟᱜᱚᱸᱡᱟ
ᱟᱹᱰᱤ ᱟᱹᱰᱤ ᱢᱟᱱᱮ ᱩᱱᱠᱩ ᱠᱚ ᱧᱮᱞ ᱠᱟᱛᱮᱜ ᱟᱹᱰᱤ ᱨᱟᱹᱥᱠᱟᱹ ᱠᱚ ᱵᱩᱡᱷᱟᱹᱣᱟ ᱩᱱᱠᱩ ᱦᱚᱸ
ᱟᱹᱰᱤ ᱨᱟᱹᱥᱠᱟᱹ ᱠᱚ ᱵᱩᱡᱷᱟᱹᱣᱟ ᱛᱟᱦᱚᱞᱮ ᱱᱚᱸᱰᱮ ᱫᱚ ᱠᱟᱹᱭᱡᱟᱹ ᱠᱷᱟᱹᱯᱟᱹᱨᱤ ᱥᱮ ᱫᱟᱞ ᱛᱚᱞ ᱨᱮᱱᱟᱜ ᱱᱩᱠᱩᱣᱟᱜ ᱥᱟᱹᱜᱟᱹᱭ ᱜᱮ ᱵᱟᱹᱱᱩᱜ ᱟᱱ
ᱥᱟᱹᱜᱟᱹᱤ ᱜᱮ ᱵᱟᱹᱱᱩᱜᱼᱟ ᱦᱳᱭ
ᱟᱨ ᱟᱵᱚ ᱠᱚᱨᱮᱤᱱ ᱦᱚᱸ ᱡᱚᱠᱷᱚᱱ ᱵᱚᱱ ᱧᱮᱞ ᱠᱚᱣᱟ ᱡᱮ ᱚᱱᱠᱟ ᱜᱚᱲᱚᱢ ᱠᱚᱲᱟ ᱜᱚᱲᱚᱢ ᱠᱩᱲᱤ ᱠᱚ ᱩᱱᱠᱩ ᱥᱟᱞᱟᱜ ᱱᱟᱯᱟᱭ ᱢᱤᱫᱴᱟᱝ ᱥᱟᱹᱜᱟᱹᱭ ᱡᱮ ᱵᱟᱝᱟ ᱤᱧᱤᱡ ᱜᱤᱫᱽᱨᱟᱹ ᱨᱮᱱ ᱜᱤᱫᱽᱨᱟᱹ ᱠᱟᱱᱟᱭ
ᱜᱤᱫᱽᱨᱟᱹ ᱠᱟᱱᱟ ᱦᱳᱭ ᱦᱳᱭ ᱢᱟᱱᱮ ᱯᱟᱨᱚᱢ ᱟᱠᱟᱱ ᱫᱤᱱ ᱠᱚᱨᱮᱱᱟᱜ ᱠᱟᱛᱷᱟ ᱠᱟᱛᱷᱟ ᱠᱚ ᱪᱮᱫ ᱠᱚᱭ ᱞᱟᱹᱭ ᱦᱚᱴᱚ ᱟᱠᱚᱣᱟ ᱟᱨᱠᱤ ᱪᱮᱫ ᱠᱟ ᱠᱚ ᱵᱷᱩᱞᱟᱹᱣ ᱠᱚᱣᱟ ᱟᱹᱰᱤ ᱨᱟᱹᱥᱠᱟᱹᱛᱮ
ᱟᱹᱰᱤ ᱨᱟᱥᱠᱟᱹ ᱚᱱᱟ ᱛᱮᱜᱮ ᱩᱱᱠᱩᱣᱟᱜᱥᱤᱵᱤ ᱢᱟᱱᱮ ᱥᱟᱹᱜᱟᱹᱭ ᱫᱚ ᱟᱹᱰᱤ ᱥᱤᱵᱤᱞ ᱜᱮᱭᱟ ᱟᱫᱚ ᱠᱟᱛᱷᱟ ᱫᱚ ᱦᱩᱭᱩᱜ ᱠᱟᱱᱟ ᱱᱚᱝᱠᱟ ᱚᱠᱟ ᱩᱱᱠᱩᱣᱟᱜ ᱥᱟᱹᱜᱟᱹᱭ ᱫᱚ ᱚᱠᱟ ᱞᱮᱠᱟᱦᱟᱸᱜ ᱟᱫᱚ ᱦᱮᱸ ᱜᱤᱫᱽᱨᱟᱹ ᱵᱮᱲᱟ ᱠᱷᱚᱱ ᱩᱱᱠᱩ ᱫᱚᱠᱚ ᱟᱹᱭᱩᱨ ᱠᱟᱠᱚ ᱥᱩᱛᱩᱜ ᱠᱟᱠᱚᱣᱟ ᱡᱟᱦᱟᱱᱟᱜ ᱜᱮ ᱡᱟᱦᱟᱸ ᱠᱚᱨᱮ ᱠᱷᱚᱱ ᱡᱟᱦᱟᱱᱟᱜ ᱞᱟᱹᱰᱩ ᱠᱚ ᱞᱟᱹᱰᱩ ᱠᱚ ᱟᱵᱚ ᱠᱚᱦᱚᱸ ᱡᱟᱦᱟᱸᱭ ᱠᱚ ᱟᱹᱜᱩ ᱠᱟ ᱵᱚᱱᱟ ᱟᱫᱚ ᱠᱚ ᱮᱢ ᱜᱚᱫᱟᱢᱟ ᱵᱟᱝᱥᱮ
ᱮᱢᱟᱠᱚ ᱦᱳᱭ ᱟᱨ ᱟᱥᱟ ᱦᱚᱸ ᱛᱟᱦᱮᱱ ᱛᱟᱠᱚᱣᱟ ᱢᱤᱫᱴᱟᱝ ᱚᱱᱠᱟᱱᱟ ᱡᱮ ᱜᱚᱲᱚᱢ ᱦᱟᱲᱟᱢ ᱱᱚᱛᱮ ᱪᱟᱣ ᱠᱟᱱᱟ ᱥᱮ ᱜᱚᱲᱚᱢ ᱵᱩᱲᱦᱤ ᱴᱮᱪᱟᱣ ᱟᱠᱟᱱᱟᱭ ᱡᱟᱦᱟᱱᱟᱜ ᱜᱮᱭ ᱟᱹᱜᱩᱣᱟᱹᱧᱟᱭ
ᱦᱮᱸ ᱟᱨ ᱟᱵᱚ ᱦᱚᱸ ᱚᱸᱠᱟᱜᱮ ᱜᱤᱫᱽᱨᱟᱹ ᱵᱮᱲᱟ ᱨᱮ ᱦᱳᱭᱳᱜ ᱠᱟᱱᱟ ᱡᱟᱦᱟᱸᱱᱟᱜ ᱜᱮ ᱢᱤᱫᱴᱟᱝ ᱫᱤᱥᱟᱹ ᱠᱟᱫᱮᱭᱟ ᱪᱟᱞᱟᱣ ᱠᱟᱱ ᱠᱷᱟᱱᱮ ᱡᱟᱦᱟᱸᱱᱟᱜ ᱜᱮ ᱟᱹᱜᱩ ᱛᱚᱨᱟ-ᱟᱹᱧ ᱠᱟᱱᱟ ᱟᱨ ᱩᱱᱤ ᱦᱚᱸᱭ ᱩᱭᱦᱟᱹᱨᱠᱟᱼᱟ ᱡᱮ ᱫᱚᱠᱟᱱ ᱛᱟᱱᱤᱡ ᱤᱧ ᱪᱟᱞᱟᱣ ᱟᱠᱟᱱ ᱠᱷᱟᱱ ᱡᱟᱦᱟᱱᱟᱜ ᱨᱮᱦᱚᱸᱧ ᱢᱟᱱᱮ ᱯᱚᱭᱥᱟ ᱵᱟᱹᱧ ᱠᱩᱲᱟᱮᱫ ᱨᱮᱦᱚᱸ ᱫᱮ ᱛᱮᱦᱮᱧ ᱫᱚ ᱮᱢᱟᱹᱧ ᱯᱮ ᱱᱮ ᱜᱚᱲᱚᱢ ᱠᱚᱲᱟ ᱥᱮ ᱜᱚᱲᱚᱢ ᱜᱩᱲᱤ ᱞᱟᱹᱜᱤᱫ ᱤᱧᱤᱫᱤ ᱦᱮᱸ ᱦᱮᱸ ᱩᱱᱤ ᱫᱚᱭ ᱟᱜᱩ - ᱟᱜᱩᱭᱮ ᱜᱮᱭᱟ ᱤᱫᱤ ᱭᱮᱭᱟ ᱟᱨ ᱟᱹᱜᱩᱭᱟ
ᱟᱹᱜᱩᱭ ᱜᱮᱭᱟ
ᱟᱜᱩᱭᱟ ᱟᱫᱚ ᱚᱱᱟ ᱢᱤᱫ ᱴᱟᱝ ᱦᱩᱭᱩᱜ ᱠᱟᱱᱟ ᱢᱤᱫ ᱴᱟᱝ ᱨᱟᱹᱥᱠᱟᱹ ᱚᱠᱛᱚ ᱪᱟᱞᱟᱣ ᱟᱠᱟᱱᱟ ᱟᱯᱥᱳᱥ ᱫᱩᱠ ᱵᱩᱡᱷᱟᱹᱜᱼᱟ ᱡᱮ ᱩᱱᱠᱩ ᱠᱚ ᱵᱟᱵᱚᱱ ᱧᱟᱢ ᱟᱠᱟᱫ ᱠᱚᱣᱟ ᱟᱫᱚ ᱠᱟᱛᱷᱟ ᱦᱩᱭᱩᱜ ᱠᱟᱱᱟ᱾ ᱟᱭᱩᱵ ᱥᱚᱢᱚᱭ ᱡᱟᱦᱟᱸ ᱦᱩᱭᱩᱜ ᱠᱟᱱᱟ ᱠᱚ ᱜᱟᱯᱟᱞ ᱢᱟᱨᱟᱣᱟ ᱦᱮᱸᱥᱮ
ᱦᱳᱭ ᱦᱳᱭ ᱚᱱᱟᱜᱮ ᱜᱮ ᱞᱟᱹᱭ ᱜᱚᱫ ᱠᱟᱜ ᱵᱤᱱ ᱟᱭᱩᱵ ᱥᱚᱢᱮ ᱪᱮᱫ ᱵᱩ ᱜᱟᱞᱟᱞ ᱢᱟᱨᱟᱣᱟ
ᱟᱨ ᱟᱭᱳᱼᱵᱟᱵᱟ ᱫᱚ ᱦᱟᱸᱜ ᱮᱠᱷᱚᱱ ᱠᱟᱹᱢᱤ ᱠᱚ ᱪᱟᱞᱟᱣ ᱠᱟᱱᱟ ᱩᱱᱠᱩ ᱜᱤᱫᱽᱨᱟᱹ ᱠᱚᱨᱮᱱ ᱟᱫᱚ ᱟᱢ ᱱᱟᱞᱦᱟ ᱛᱩᱢᱟᱹᱞ ᱦᱚᱲ ᱠᱟᱱᱟ ᱵᱚᱱ ᱟᱫᱚ ᱩᱱᱠᱩ ᱫᱚ ᱦᱮᱡ ᱠᱟᱛᱮ ᱦᱟᱸᱜ ᱟᱹᱭᱩᱵ ᱵᱮᱲᱟ ᱥᱤᱸᱜᱟᱹᱲ ᱵᱮᱲᱟ ᱤᱥᱤᱱ ᱵᱟᱥᱟᱝᱟ ᱠᱚ ᱠᱟᱹᱢᱤ ᱞᱟᱸᱜᱟ ᱛᱚ ᱟᱫᱚ ᱜᱤᱫᱽᱨᱟᱹ ᱠᱚᱫᱚ ᱵᱷᱩᱞᱟᱹᱣ ᱠᱚᱫᱚ ᱵᱟᱠᱚ ᱫᱟᱲᱮᱭᱟᱠᱚ ᱟᱨ ᱱᱩᱠᱩ ᱢᱟ ᱦᱮᱸ ᱪᱮᱧᱪᱩᱠᱚ ᱜᱩᱞ ᱵᱟᱲᱟ ᱠᱟᱜᱼᱟ
ᱦᱳᱭ ᱟᱫᱚ ᱠᱚ ᱠᱩᱞ ᱠᱚᱣᱟ ᱫᱩ ᱩᱱᱤ ᱜᱚᱲᱚᱢ ᱦᱟᱲᱟᱢ ᱢᱮᱱᱟᱜ ᱠᱟᱫᱮᱭᱟ ᱩᱱᱤ ᱴᱷᱮᱱ ᱪᱟᱞᱟᱜ ᱢᱮ ᱥᱮ ᱜᱚᱲᱚᱢ ᱵᱩᱲᱦᱤ
ᱦᱮᱸ ᱦᱮᱸ ᱦᱮᱸ ᱟᱫᱚ ᱩᱱᱠᱩ ᱫᱚ ᱵᱷᱩᱞᱟᱹᱣ ᱞᱟᱹᱜᱤᱫ ᱫᱚ ᱮᱠᱷᱚᱱ ᱜᱤᱫᱽᱨᱟᱹ ᱫᱚ ᱪᱮᱫ ᱮ ᱪᱤᱠᱟᱹᱭᱟ ᱵᱟᱝ ᱫᱚ ᱞᱟᱹᱰᱩᱭ ᱟᱹᱜᱩᱭᱟ ᱵᱟᱝ ᱫᱚ ᱯᱤᱴᱷᱟᱹᱭ ᱟᱹᱜᱩᱣᱟ ᱟᱫᱚ ᱩᱱ ᱥᱚᱢᱚᱭ ᱫᱚ ᱠᱩᱫᱩᱢ ᱠᱚᱠᱚ ᱞᱟᱹᱭᱟᱠᱳᱣᱟ ᱠᱟᱹᱦᱱᱤ ᱠᱚᱠᱚ ᱞᱟᱹᱭᱟᱠᱳᱣᱟ ᱵᱷᱩᱛ ᱟᱜ ᱠᱟᱹᱦᱱᱤ ᱠᱚᱠᱚ ᱞᱟᱹᱭᱟᱠᱳᱣᱟ ᱵᱚᱸᱜᱟᱣᱟᱜ ᱠᱟᱹᱦᱱᱤ ᱠᱚᱠᱚ ᱞᱟᱹᱭᱟᱠᱳᱣᱟ ᱮᱸ ᱟᱵᱚ ᱟᱠᱚ ᱦᱚᱸ ᱚᱱᱠᱟ ᱛᱩᱭᱩᱣᱟᱜ ᱠᱚ ᱥᱤᱢᱟᱜ ᱠᱚ ᱠᱟᱹᱦᱤᱱᱤ ᱠᱚᱠᱚ ᱞᱟᱹᱭ ᱟᱠᱟᱫ ᱵᱚᱱᱟ ᱦᱮᱸ ᱥᱮ ᱟᱨ ᱟᱫᱚ ᱵᱟᱝᱢᱟ ᱪᱮᱛᱟᱱ ᱩᱱᱠᱩ ᱦᱚᱲ ᱞᱮᱠᱟᱜ ᱜᱮ ᱩᱱᱠᱩ ᱦᱚᱸᱠᱚ ᱨᱚᱯᱚᱲᱟ ᱟᱫᱚ ᱟᱵᱚᱣᱟᱜ ᱢᱚᱱᱮᱨᱮ ᱢᱤᱫ ᱴᱟᱝ ᱚᱨᱥᱚᱝ ᱧᱩᱨ ᱠᱟᱱᱟ ᱜᱤᱫᱽᱨᱟᱹ ᱵᱮᱲᱟ ᱨᱮ ᱠᱤᱢᱵᱟ ᱡᱟᱦᱟᱸᱭ ᱠᱚ ᱱᱮᱛᱟᱨ ᱜᱚᱞᱯᱚ ᱠᱚᱠᱚ ᱞᱟᱹᱭᱟᱠᱚ ᱠᱟᱱᱟ ᱠᱟᱹᱦᱱᱤ ᱠᱚ ᱩᱱᱠᱩᱣᱟᱜ ᱢᱚᱱᱮ ᱨᱮᱦᱚᱸ ᱚᱨᱥᱚᱝ ᱡᱮ ᱛᱩᱭᱩ ᱫᱚ ᱦᱩᱭᱩᱜ ᱠᱟᱱᱟ ᱚᱠᱟᱮ ᱞᱮᱠᱟᱱ ᱦᱟᱸ
ᱚᱠᱟᱞ ᱞᱮᱠᱟᱱ ᱱᱤᱭᱟᱹ ᱦᱳᱭ ᱢᱤᱫᱴᱟᱝ ᱠᱩᱠᱢᱩ ᱠᱩᱠᱞᱤ ᱛᱟᱦᱮᱱᱟ
ᱠᱩᱠᱞᱤ ᱛᱟᱦᱮᱱᱟ ᱦᱮᱸ ᱟᱨ ᱵᱷᱩᱛ ᱫᱚᱠᱚ ᱱᱚᱝᱠᱟᱱ ᱜᱮᱭᱟ ᱵᱚᱸᱜᱟ ᱫᱚᱠᱚ ᱱᱚᱝᱠᱟᱱ ᱜᱮᱭᱟ ᱱᱩᱠᱩ ᱫᱚ ᱵᱚᱛᱚᱨ ᱟᱠᱚ ᱦᱩᱭᱩᱜᱼᱟ ᱦᱮᱸ ᱱᱩᱠᱩ ᱫᱚᱠᱚ ᱡᱚᱡᱚᱢ ᱜᱮᱭᱟ ᱱᱚᱜᱼᱚᱭ ᱡᱮ ᱢᱤᱫ ᱴᱟᱝ ᱢᱚᱱᱮᱨᱮ ᱪᱤᱛᱟᱹᱨ ᱠᱚ ᱵᱮᱱᱟᱣ ᱠᱟᱫᱟ ᱢᱟᱱᱮ ᱩᱱᱠᱩ ᱫᱚ ᱠᱤᱱᱛᱩ ᱜᱚᱝᱠᱮ ᱞᱮᱠᱟᱱ ᱢᱟᱪᱮᱫ ᱢᱟᱪᱮᱛᱟᱹᱱᱤ ᱞᱮᱠᱟ ᱠᱚ ᱢᱤᱫᱴᱟᱝ ᱪᱤᱛᱟᱹᱨ ᱠᱚ ᱵᱮᱱᱟᱣ ᱦᱚᱴᱚ ᱟᱠᱟᱫ ᱵᱚᱱᱟ ᱵᱟᱝ ᱥᱮ
ᱦᱮᱸ ᱦᱮᱸ ᱮᱠᱫᱚᱢ
ᱦᱮᱸ ᱟᱨ ᱤᱱᱟᱹ ᱠᱷᱟᱱ ᱫᱚ ᱪᱤᱠᱟᱹ ᱠᱟᱱᱟ ᱩᱱᱠᱩ ᱜᱤᱫᱽᱨᱟᱹᱣᱟᱜ ᱢᱚᱱᱮᱨᱮ ᱚᱫᱚᱨᱚᱭ ᱞᱟᱹᱭᱮ ᱫᱟ ᱩᱱᱤ ᱛᱟᱭᱟᱱ ᱫᱚ ᱡᱚᱡᱚᱢ ᱜᱮᱭᱟ ᱠᱚ ᱚᱱᱟ ᱜᱟᱹᱰᱭᱟᱹ ᱨᱮᱫᱚ ᱟᱞᱚᱢ ᱪᱟᱞᱟᱜ ᱯᱩᱠᱷᱨᱤ ᱨᱮᱫᱚ ᱟᱞᱚᱢ ᱪᱟᱞᱟᱜᱼᱟ ᱟᱞᱚᱢ ᱟᱬᱜᱚᱱᱟ ᱜᱤᱫᱽᱨᱟᱹ ᱦᱚᱲ ᱧᱮᱞᱮ ᱢᱮ ᱩᱱᱤ ᱠᱤᱱᱛᱩ ᱥᱤᱠᱷᱱᱟᱹᱛᱮ ᱦᱟᱛᱟᱣ ᱱᱚᱸᱰᱮ ᱫᱚ ᱢᱤᱫᱴᱟᱝ ᱪᱤᱞᱤ ᱪᱚ ᱢᱮᱱᱟᱭᱟ ᱩᱱᱤ ᱫᱚᱚᱭ ᱡᱚᱢᱤᱧᱟᱭ ᱜᱮᱨᱮᱧᱟ ᱚᱸᱰᱮ ᱫᱚ ᱵᱟᱹᱧ ᱪᱟᱞᱟᱜᱼᱟ᱾
ᱦᱳᱭ ᱟᱨᱠᱤ ᱚᱱᱟ ᱞᱩᱛᱩᱨ ᱨᱮ ᱡᱟᱦᱟᱸ ᱨᱮᱵᱮᱴ ᱵᱚᱞᱚ ᱟᱫᱮᱭᱟ ᱡᱮ ᱱᱚᱰᱮ ᱫᱚ ᱡᱟᱦᱟ ᱱᱤᱡ ᱜᱮ ᱢᱮᱱᱟᱭᱟ ᱤᱧ ᱫᱚ ᱚᱸᱰᱮ ᱫᱚ ᱵᱟᱹᱧ ᱟᱬᱜᱚᱱᱟ
ᱵᱟᱹᱧ ᱟᱬᱜᱚᱱᱟ
ᱟᱨ ᱮᱴᱟᱜ ᱠᱚᱦᱚᱸ ᱵᱟᱭ ᱪᱟᱞᱟᱣ ᱦᱚᱪᱚ ᱟᱠᱚᱣᱟ ᱚᱱᱟ ᱢᱤᱫ ᱴᱟᱝ ᱥᱤᱠᱷᱱᱟᱹᱛ ᱮ ᱧᱟᱢ ᱜᱮᱭᱟ ᱮᱠᱞᱟᱭ ᱛᱟᱦᱮᱱ ᱨᱮᱦᱚᱸ ᱠᱤᱱᱛᱩ ᱩᱱᱤ ᱫᱚ ᱜᱤᱫᱽᱨᱟᱹ ᱫᱚ ᱟᱹᱰᱤ ᱥᱮᱯ ᱜᱮ ᱛᱟᱦᱮᱱᱟ
ᱟᱨ ᱱᱚᱝᱠᱟ ᱦᱚᱸᱠᱚ ᱞᱟᱹᱭᱟ ᱡᱮ ᱵᱟᱹᱵᱩ ᱟᱢᱫᱚ ᱦᱟᱱᱛᱮ ᱵᱟᱭᱨᱮ ᱥᱮᱫ ᱫᱚ ᱟᱞᱚᱢ ᱪᱟᱞᱟᱜᱼᱟ ᱥᱮᱫ ᱫᱚ ᱸᱰᱮ ᱛᱩᱭᱩ ᱠᱚ ᱦᱤᱡᱩᱜᱼᱟ
ᱢᱮᱱᱟᱜ ᱠᱚᱣᱟ ᱟᱛᱠᱤᱨ ᱢᱮᱭᱟ ᱠᱚ
ᱦᱮᱸ ᱟᱹᱛᱠᱤᱨ ᱢᱮᱭᱟ ᱠᱚ ᱩᱱᱤ ᱜᱤᱫᱽᱨᱟᱹᱭ ᱞᱮᱟᱹᱭᱟ ᱠᱳ ᱨᱮ ᱵᱟᱵᱟ ᱛᱟᱦᱚᱞᱮ ᱛᱩᱭᱩ ᱢᱟ ᱟᱹᱰᱤ ᱢᱟᱨᱟᱝᱤᱡ ᱡᱟᱦᱟᱱᱤᱡ ᱠᱟᱱ ᱜᱮᱭᱟ ᱵᱟᱝ ᱥᱮ
ᱡᱟᱦᱮᱱᱮᱜ ᱠᱟᱱ ᱜᱮᱭᱟ
ᱦᱮᱸ ᱮ ᱨᱚᱠᱚᱢ
ᱫᱟᱹᱭ ᱟᱢ ᱫᱚ ᱦᱩᱰᱤᱧ ᱜᱮᱭᱟᱢ ᱟᱞᱚᱢ ᱪᱟᱞᱟᱜᱼᱟ
ᱦᱮᱸ ᱦᱮᱸ ᱟᱞᱮ ᱫᱚᱞᱮ ᱞᱟᱹᱴᱩ ᱜᱮᱭᱟ ᱟᱞᱮ ᱫᱚᱞᱮ ᱦᱟᱯᱞᱮ ᱥᱮᱸᱫᱽᱨᱟ ᱠᱚᱞᱮ ᱪᱟᱞᱟᱣ ᱞᱮᱱ ᱜᱮ ᱟᱢ ᱫᱚ ᱛᱟᱦᱮᱱ ᱢᱮ ᱵᱟᱢ ᱫᱟᱹᱲ ᱫᱟᱲᱮᱭᱟᱜᱼᱟ ᱱᱟ- ᱟᱛᱠᱤᱨ ᱮᱢᱟᱱ ᱠᱮᱣᱟᱠᱚ ᱵᱟᱝ
ᱦᱳᱭ ᱱᱚᱝᱠᱟ ᱠᱚ ᱵᱩᱞᱟᱹᱣ ᱠᱚᱣᱟ ᱟᱨ
ᱦᱮᱸ ᱵᱩᱞᱟᱹᱣ ᱠᱚᱣᱟ ᱛᱟᱦᱚᱞᱮ ᱩᱱᱤ ᱦᱚᱸᱭ ᱞᱟᱹᱭᱟ ᱥᱟᱹᱨᱤᱜᱮ ᱱᱩᱠᱩ ᱥᱟᱞᱟᱜ ᱫᱚ ᱢᱮᱥᱟᱜ ᱫᱚ ᱞᱟᱹᱠᱛᱤ ᱵᱟᱹᱱᱩᱜ ᱛᱤᱧᱟᱹ
ᱞᱟᱹᱠᱛᱤ ᱢᱮᱱᱟᱜᱼᱟ
ᱦᱮᱸ ᱫᱟᱹᱲ ᱵᱟᱹᱜᱤ ᱦᱚᱴᱚᱣᱟᱢᱟ ᱚᱠᱟᱨᱮ ᱡᱩᱫᱤ ᱡᱟᱦᱟᱱ ᱠᱚ ᱡᱩᱫᱤ ᱠᱚ ᱧᱟᱢ ᱢᱮ ᱛᱩᱭᱩ ᱛᱟᱱᱟᱜ ᱡᱩᱫᱤ ᱧᱟᱢ ᱢᱮ ᱟᱹᱠᱩ ᱢᱟᱠᱚ ᱫᱟᱹᱲ ᱡᱚᱝᱟ
ᱫᱟᱹᱲ ᱡᱚᱢᱟ ᱟᱢ ᱫᱚ ᱚᱦᱚᱢ ᱫᱟᱹᱲᱠᱮᱭᱟ
ᱟᱢ ᱫᱚ ᱵᱟᱢ ᱫᱟᱹᱲ ᱫᱟᱲᱮᱭᱟᱜᱼᱟ ᱱᱤᱛᱚᱜ ᱚᱸᱰᱮ ᱢᱤᱫᱴᱟᱝ ᱥᱮᱪᱮᱫ ᱠᱚ ᱮᱢ ᱦᱚᱴᱚ ᱠᱟᱫᱟ ᱪᱮᱫ ᱡᱮ ᱱᱩᱭ ᱦᱳᱭᱳᱜ ᱠᱟᱱᱟ ᱵᱚᱱ ᱪᱷᱩᱰᱟᱹᱨ ᱠᱟᱭ ᱮᱟᱱ ᱪᱤᱠᱟᱹᱭᱮᱱᱟ ᱟᱫᱚ ᱩᱱᱤ ᱫᱚ ᱵᱟᱭ ᱯᱟᱸᱡᱟ ᱦᱮᱸ
ᱢᱟᱱᱮ ᱟᱠᱚ ᱦᱚᱸ ᱢᱟᱱᱮ ᱟᱫᱚ ᱡᱟᱞᱟᱣ ᱵᱟᱝ ᱛᱟᱦᱮᱱ ᱛᱟᱠᱚᱣᱟ ᱡᱮ ᱜᱤᱫᱽᱨᱟᱹ ᱫᱚ ᱛᱟᱦᱚᱞᱮ ᱚᱲᱟᱜ ᱨᱮ ᱛᱟᱦᱮᱱᱟᱭ ᱥᱮᱫ ᱦᱚᱸ ᱵᱟᱭ ᱪᱟᱞᱟᱜᱼᱟ ᱚᱱᱟ ᱥᱤᱠᱟᱹᱧ ᱮᱢᱟᱭ
ᱚᱱᱮ ᱥᱤᱠᱷᱱᱟᱹᱛ ᱵᱚ ᱥᱤᱠᱷᱱᱟᱹᱛ ᱵᱚ ᱧᱟᱢ ᱠᱮᱫᱟ ᱠᱤᱱᱛᱩ ᱚᱱᱟ ᱠᱟᱛᱷᱟ ᱜᱮ ᱡᱩᱫᱤ ᱩᱱᱤ ᱜᱤᱫᱽᱨᱟᱹᱢ ᱞᱟᱹᱭ ᱟᱭᱟ ᱵᱟᱹᱵᱩ ᱟᱞᱚᱢ ᱪᱟᱞᱟᱜ ᱩᱱᱤᱜ ᱟᱸᱡᱚᱢ ᱠᱮᱭᱟ
ᱵᱟᱝᱼᱟ ᱰᱟᱭᱨᱮᱠᱴᱞᱤ ᱫᱚ ᱱᱟᱜ ᱠᱷᱟᱱ ᱩᱱᱤ ᱦᱚᱸ ᱵᱟᱭ ᱟᱸᱡᱚᱢᱟᱭ
ᱦᱮᱸ ᱡᱚᱠᱷᱚᱱ ᱢᱤᱫᱴᱟᱝ ᱚᱱᱟ ᱠᱟᱹᱦᱱᱤ ᱟᱠᱟᱨ ᱛᱮᱢ ᱦᱮᱸ ᱩᱱᱤ ᱡ ᱩᱱᱠᱩ ᱫᱚ ᱚᱱᱟ ᱠᱚᱜᱮ ᱵᱮᱥᱤ ᱠᱚ ᱟᱸᱡᱚᱢᱟ ᱦᱮᱸ ᱟᱨ ᱱᱮᱛᱟᱨ ᱡᱮᱢᱚᱱ ᱜᱤᱫᱽᱨᱟᱹ ᱠᱚ ᱵᱤᱥᱤ ᱠᱚ ᱪᱮᱫ ᱠᱚ ᱧᱮᱞᱟ ᱚᱱᱟ ᱠᱟᱨᱴᱩᱱ ᱠᱚ ᱧᱮᱞᱟ ᱩᱱᱠᱩ ᱫᱚ ᱚᱱᱟ ᱡᱚᱜᱚᱛ ᱨᱮᱜᱮ ᱛᱟᱦᱮᱱ ᱥᱟᱱᱟ ᱠᱚᱣᱟ ᱫᱚᱢᱮ
ᱠᱟᱨᱴᱩᱱ ᱠᱚ ᱧᱮᱞᱟ ᱛᱟᱯᱚᱨ ᱥᱟᱨᱟᱫᱤᱱ ᱚᱱᱟ ᱢᱳᱵᱟᱭᱤᱞ ᱨᱮᱜᱮ ᱵᱟᱠᱚ ᱟᱲᱟᱜᱟ
ᱵᱟᱸᱠᱩ ᱟᱲᱟᱜᱟ ᱪᱩᱴᱩᱣᱟᱜ ᱠᱚ ᱧᱮᱞᱟ ᱪᱩᱴᱩ ᱠᱚ ᱯᱩᱥᱤ ᱠᱚ ᱦᱮᱸ ᱥᱮ
ᱦᱳᱭ ᱟᱫᱚ ᱚᱱᱟ ᱨᱮᱜᱮ ᱥᱟᱨᱟᱫᱤᱱ ᱢᱟᱱᱮ ᱵᱮᱥᱛᱚᱛᱟ ᱨᱮᱠᱚ ᱛᱟᱦᱮᱱᱟ
ᱦᱮᱸ ᱦᱮᱸ ᱚᱱᱟ ᱨᱮᱜᱮ ᱵᱮᱥᱛᱚᱠᱚ ᱛᱟᱦᱮᱱᱟ ᱟᱫᱚ ᱟᱥᱚᱞᱮ ᱟᱨ ᱩᱱᱠᱩ ᱫᱚ ᱚᱱᱮ ᱚᱱᱠᱟᱱ ᱠᱷᱮᱞᱟ ᱯᱟᱹᱛᱤ ᱠᱚ ᱨᱟᱹᱥᱠᱟᱹ ᱜᱮᱠᱚ ᱵᱩᱡᱷᱟᱹᱣᱟ
ᱦᱳᱭ ᱟᱫᱚ ᱱᱮᱛᱟᱨ ᱫᱚ ᱠᱩᱫᱩᱢ ᱠᱟᱹᱦᱱᱤ ᱠᱚᱫᱚ ᱦᱤᱲᱤᱧ ᱪᱟᱵᱟ ᱟᱠᱟᱱᱟ ᱩᱱᱠᱩ
ᱦᱮᱸ ᱠᱩᱫᱩᱢ ᱠᱟᱹᱦᱱᱤ ᱟᱫᱚ ᱵᱟᱹᱭ ᱵᱟᱹᱭᱛᱮ ᱛᱤᱱᱟᱹᱜ ᱜᱟᱱ ᱡᱩᱜᱽ ᱠᱚ ᱟᱹᱨᱩ ᱯᱷᱮᱨᱚᱜ ᱠᱟᱱᱟ ᱵᱟᱹᱭ ᱵᱟᱹᱭᱛᱮ ᱟᱫᱚ ᱱᱟᱣᱟ ᱱᱟᱣᱟ ᱟᱹᱰᱤ ᱡᱩᱴᱤᱞ ᱡᱩᱜᱽ ᱠᱚ ᱦᱤᱡᱩᱜ ᱠᱟᱱᱟ ᱟᱫᱚ ᱠᱚ ᱦᱤᱡᱩᱜ ᱠᱟᱱ ᱜᱮᱭᱟ ᱛᱚᱵᱮ ᱦᱮᱸ ᱟᱹᱰᱤ ᱡᱟᱭᱜᱟ ᱨᱮᱜᱮ ᱱᱤᱛ ᱦᱚᱸ ᱦᱩᱭᱩᱜ ᱠᱟᱱᱟ ᱠᱩᱫᱩᱢ ᱠᱟᱹᱦᱱᱤ ᱟᱨ ᱱᱚᱜᱼᱚ ᱱᱚᱣᱟ ᱠᱚᱠᱚ ᱞᱟᱹᱭᱟᱠᱚ ᱠᱟᱱ ᱜᱮᱭᱟ ᱜᱤᱫᱽᱨᱟᱹ ᱠᱚ ᱟᱫᱚ ᱡᱷᱚᱛᱚ ᱦᱚᱲᱟᱜ ᱚᱲᱟᱜ ᱨᱮᱛᱚ ᱱᱚᱝᱠᱟᱱᱟᱜ ᱯᱚᱨᱤᱥᱛᱤᱛᱤ ᱵᱟᱹᱱᱩᱜ ᱛᱟᱵᱚᱱᱟ ᱡᱮ ᱱᱚᱝᱠᱟᱱᱟᱜ ᱡᱤᱱᱤᱥ ᱠᱚᱵᱚᱱ ᱦᱟ ᱦᱟᱛᱟᱣ ᱟᱠᱟᱫ ᱦᱳᱭ ᱟᱫᱚ ᱜᱚᱲᱚᱢ-ᱦᱟᱲᱟᱢ ᱜᱚᱲᱚᱢ-ᱵᱩᱰᱦᱤ ᱠᱚ ᱱᱮᱛᱟᱨ ᱦᱚᱸ ᱢᱮᱱᱟᱜ ᱠᱚ ᱜᱮᱭᱟ ᱩᱱᱠᱩ ᱦᱚᱸᱠᱚ ᱞᱟᱹᱭ ᱟᱠᱚ ᱜᱮᱭᱟ
ᱟᱠᱚᱣᱟᱜ ᱢᱟᱱᱮ ᱞᱟᱦᱟ ᱛᱮᱱᱟᱜ ᱠᱟᱛᱷᱟ ᱦᱚᱸᱠᱚ ᱠᱚ ᱥᱮᱭᱟᱨ ᱚᱴᱚ
ᱦᱮᱸ ᱥᱮᱭᱟᱨᱟᱠᱚ ᱡᱮ ᱱᱚᱣᱟ ᱫᱚ ᱱᱚᱝᱠᱟ ᱠᱟᱱᱟ ᱚᱱᱟ ᱫᱚ ᱚᱝᱠᱟ ᱠᱟᱱᱟ ᱦᱮᱸ ᱟᱨ ᱛᱟᱭᱟᱱ ᱫᱚ ᱱᱚᱝᱠᱟ ᱠᱚ ᱧᱮᱞᱚᱜᱼᱟ ᱫᱚᱨᱭᱟ ᱫᱚ ᱱᱚᱝᱠᱟ ᱧᱮᱞᱚᱜᱼᱟ ᱦᱮᱸ ᱦᱚᱲ ᱦᱟᱱᱟ ᱤᱭᱟᱹ ᱠᱚᱨᱮ ᱠᱚ ᱫᱟᱬᱟ ᱵᱟᱲᱟᱭᱮᱫᱟ ᱱᱚᱜᱼᱚᱸᱭ ᱱᱚᱝᱠᱟ ᱢᱟᱱᱮ ᱵᱚᱸᱜᱟ ᱠᱚᱠᱚ ᱵᱚᱸᱜᱟ ᱠᱩᱲᱤ ᱠᱚᱠᱚ ᱟᱬᱜᱚᱣᱟᱠᱟᱱᱟ ᱱᱚᱸᱰᱮ ᱦᱤᱡᱩᱜ ᱵᱟᱦᱟ ᱵᱟᱜᱟᱱ ᱨᱮ ᱮᱢᱟᱱ ᱛᱮᱢᱚᱱ ᱠᱟᱛᱷᱟ ᱠᱚᱠᱚ ᱞᱟᱹᱭᱟᱠᱚᱣᱟ ᱩᱱᱠᱩᱣᱟᱜ ᱢᱚᱱᱮᱨᱮ ᱢᱤᱫᱴᱟᱝ ᱪᱤᱛᱟᱹᱨ ᱠᱚ ᱟᱸᱠᱟᱣᱟ ᱟᱨ ᱩᱱᱠᱩ ᱦᱮᱸ ᱟᱨ ᱢᱤᱫᱴᱟᱱ ᱡᱚᱛᱚ ᱠᱷᱚᱱᱟᱜ ᱢᱟᱨᱟᱝ ᱠᱟᱛᱷᱟ ᱡᱮ ᱩᱝᱠᱩ ᱜᱤᱫᱽᱨᱟᱹ ᱠᱚ ᱵᱷᱩᱞᱟᱹᱣ ᱦᱚᱪᱚ ᱵᱷᱩᱞᱟᱹᱣ ᱠᱟᱫ ᱠᱚᱣᱟ ᱵᱟᱝ ᱥᱮ
ᱦᱳᱭ ᱦᱳᱭ ᱚᱱᱟ ᱜᱤᱫᱽᱨᱟᱹ ᱵᱩᱞᱟᱹᱣ ᱨᱮᱱᱟᱜ ᱠᱟᱨᱚᱱ ᱦᱩᱭᱩᱜ ᱡᱮ ᱤᱧ ᱚᱱᱟᱛᱮ ᱠᱚ ᱠᱟᱛᱷᱟ ᱠᱚᱧ ᱜᱤᱫᱽᱨᱟᱹ ᱦᱚᱸ ᱵᱟᱭ ᱨᱟᱜᱟ ᱥᱮ ᱠᱟᱛᱷᱟᱭ ᱟᱸᱡᱚᱢᱟ ᱮᱵᱚᱝ ᱩᱱᱤ ᱥᱤᱠᱷᱱᱟᱹᱛ ᱦᱚᱸᱭ
ᱥᱤᱠᱷᱱᱟᱹᱛ ᱦᱚᱸᱭ ᱧᱟᱢᱟ ᱡᱷᱚᱛᱚ ᱠᱷᱚᱱᱟᱜ ᱦᱩᱭᱩᱜ ᱠᱟᱱᱟ ᱢᱟᱨᱟᱝ ᱠᱟᱛᱷᱟ ᱠᱟᱱᱟ ᱱᱚᱣᱟ ᱟᱫᱚ ᱚᱱᱟ ᱫᱚ ᱟᱹᱭᱩᱵ ᱵᱮᱲᱟ ᱜᱮ ᱦᱩᱭᱩᱜᱼᱟ᱾ ᱮᱴᱟᱜ ᱥᱚᱢᱚᱭ ᱫᱚ ᱵᱟᱝ ᱡᱚᱠᱷᱚᱱ ᱮᱸᱜᱟᱛ- ᱟᱯᱟᱛ ᱡᱩᱫᱤ ᱵᱟᱠᱤᱱ ᱛᱟᱦᱮᱱᱟ᱾ ᱜᱤᱫᱽᱨᱟᱹᱭ ᱠᱷᱮᱞ ᱠᱟᱱᱟ ᱴᱷᱤᱠ ᱜᱮᱭᱟ, ᱠᱳᱱᱳ ᱡᱷᱟᱢᱮᱞᱟ ᱵᱟᱝ ᱡᱚᱠᱷᱚᱱ ᱜᱮ ᱱᱩᱠᱤᱱ ᱦᱟᱨᱤᱭᱮᱱ ᱠᱤᱱᱟ ᱩᱱ ᱚᱠᱛᱚ ᱜᱮ ᱱᱚᱣᱟ ᱠᱟᱛᱷᱟ ᱠᱚᱫᱚ ᱦᱤᱡᱩᱜᱼᱟ᱾ ᱡᱮ ᱫᱮᱞᱟ ᱦᱤᱡᱩᱜ ᱢᱮ ᱢᱤᱫᱴᱟᱝ ᱠᱟᱹᱦᱱᱤᱧ ᱞᱟᱹᱭᱟᱢᱢᱟ ᱦᱤᱡᱩᱜ ᱢᱮ ᱵᱷᱟᱹᱜᱤ ᱢᱤᱫᱴᱟᱝ ᱵᱷᱩᱛᱟᱜ ᱠᱟᱹᱦᱱᱤᱧ ᱟᱸᱚᱢ ᱠᱟᱜ ᱦᱤᱡᱩᱜ ᱢᱮ᱾
ᱮ ᱚᱱᱛᱮᱧ ᱪᱟᱞᱟᱣ ᱞᱮᱱᱟ᱾ ᱛᱮᱦᱤᱧᱚᱱᱠᱟ ᱥᱮ ᱚᱱᱠᱟ ᱦᱩᱭᱱᱟ ᱡᱟᱦᱟᱱᱟᱜ ᱠᱟᱛᱷᱟ ᱜᱮ ᱞᱟᱹᱭ ᱠᱮᱫᱟᱭ ᱟᱨᱠᱤ᱾ ᱚᱱᱛᱮ ᱫᱚ ᱟᱞᱚᱢ ᱪᱟᱜᱼᱟ ᱱᱚᱣᱟ ᱛᱮᱫᱚ ᱞᱚᱢ ᱜᱮᱭᱟ ᱵᱷᱩᱛ ᱠᱚ ᱛᱟᱸᱦᱮᱱᱟ ᱚᱱᱠᱟᱱ ᱠᱟᱛᱷᱟ ᱠᱚ ᱞᱟᱹᱭ ᱦᱚᱪᱚᱭᱟ ᱡᱮ ᱱᱚᱣᱟ ᱡᱟᱭᱜᱟ
ᱞᱟᱹᱭ ᱦᱚᱴᱚᱣᱟᱭ ᱦᱮᱸ ᱠᱷᱟᱨᱟᱯ ᱜᱮ ᱦᱮᱸ ᱩᱱᱤ ᱜᱤᱫᱽᱨᱟᱹ ᱦᱚᱸ ᱛᱚᱠᱷᱚᱱ ᱢᱟᱱᱮ ᱠᱟᱹᱴᱤᱡ-ᱠᱟᱹᱴᱤᱡ ᱜᱤᱫᱽᱨᱟᱹ ᱠᱚᱫᱚ ᱩᱱᱤ ᱫᱚ ᱛᱚᱠᱷᱚᱱ ᱫᱚ ᱦᱟᱱᱟ ᱜᱚᱪᱷᱟ ᱨᱮᱜᱮ ᱦᱮᱡ ᱮᱱᱟ᱾ ᱩᱱᱤ ᱫᱚ ᱚᱱᱟ ᱫᱷᱟᱨᱮ ᱠᱚᱨᱮ ᱫᱚ ᱵᱟᱭ ᱫᱩᱲᱩᱵ ᱠᱟᱱ ᱛᱟᱵᱚᱱᱟ᱾
ᱟᱨ ᱩᱱᱤᱭᱟᱜ ᱠᱟᱛᱷᱟ ᱟᱸᱡᱚᱢ ᱫᱚ ᱮᱠᱫᱚᱢ ᱟᱹᱰᱤ ᱡᱳᱨᱮ ᱨᱟᱜᱤᱭᱟᱜ ᱪᱮᱫ ᱠᱚ ᱞᱟᱹᱭ ᱮᱫᱟ, ᱚᱱᱟ
ᱩᱱᱤ ᱞᱟᱵᱟᱫᱤᱭᱤᱭᱟᱹ ᱦᱮᱸ ᱞᱩᱸᱰᱩ-ᱞᱩᱸᱰᱩᱭ ᱠᱚᱭᱚᱜᱟ ᱢᱟᱡᱷᱮ ᱢᱟᱡᱷᱮ ᱟᱨ ᱦᱟᱱᱛᱮ- ᱱᱟᱛᱮ ᱠᱚᱭᱚᱜ ᱵᱟᱲᱟᱭ ᱦᱤᱡᱩᱜ ᱠᱟᱱᱟ ᱠᱚ ᱥᱮ ᱪᱮᱫ ᱡᱩᱫᱤ ᱨᱟᱴ-ᱯᱟᱴᱟᱜᱟᱜ ᱡᱟᱦᱟᱸᱭ ᱛᱟᱦᱚᱞᱮ ᱩᱱᱤ ᱫᱚ ᱟᱨᱚ ᱵᱟᱢ ᱧᱟᱢᱟᱭ ᱨᱟᱜ ᱩᱛᱟᱹᱨᱟ᱾ ᱦᱮᱸ ᱦᱮᱸ ᱛᱟᱦᱞᱮ ᱧᱮᱞ ᱢᱮ ᱩᱱ ᱚᱠᱛᱚᱨ ᱨᱮᱱ ᱦᱟᱲᱟᱢ ᱵᱩᱲᱦᱤ ᱠᱚᱣᱟᱜ ᱢᱟᱱᱮ ᱪᱮᱫ ᱞᱮᱠᱟᱱ ᱵᱚᱦᱚᱜ ᱛᱟᱠᱚᱣᱟ ᱦᱮᱸ ᱪᱮᱫᱞᱮᱠᱟᱱ ᱩᱭᱦᱟᱹᱨ ᱵᱷᱟᱵᱱᱟ ᱡᱮ ᱩᱝᱠᱩ ᱜᱤᱫᱽᱨᱟᱹ ᱠᱚᱦᱚᱸ
ᱛᱟᱦᱮᱸ ᱠᱟᱱᱟ᱾ ᱱᱚᱣᱟ ᱠᱚᱫᱚ ᱢᱳᱵᱟᱭᱤᱞ ᱥᱮ ᱴᱤᱵᱷᱤ ᱠᱚᱫᱚ ᱵᱟᱝ ᱛᱟᱦᱮᱸ ᱠᱟᱱᱟ᱾
ᱩᱱ ᱵᱟᱝ ᱛᱟᱦᱮᱸ ᱠᱟᱱᱟ ᱦᱮᱸ ᱦᱮᱸ᱾
ᱟᱫᱚ ᱜᱚᱲᱚᱢ ᱦᱟᱲᱟᱢ ᱠᱚᱜᱮ ᱴᱤᱵᱷᱤ ᱢᱳᱚᱵᱟᱭᱤᱞ ᱠᱚ ᱛᱟᱦᱮᱸ ᱠᱟᱱᱟ ᱩᱱᱫᱚ ᱟᱨ
ᱦᱩᱸ ᱦᱩᱸ ᱩᱱ ᱚᱠᱛᱚ ᱫᱚ ᱵᱟᱭ ᱛᱟᱦᱮᱸᱭᱟ᱾
ᱟᱫᱚ ᱟᱹᱰᱤᱜᱟᱱ ᱜᱮ ᱱᱚᱝᱠᱟᱱᱟᱜ ᱦᱩᱭᱩᱜ ᱠᱟᱱᱟ ᱠᱟᱹᱦᱱᱤ ᱠᱚᱵᱚᱱ ᱟᱸᱡᱚᱢ ᱠᱟᱜ ᱜᱮᱭᱟ, ᱦᱩᱸ ᱦᱚᱲ ᱠᱟᱹᱦᱱᱤ ᱠᱚ ᱮᱸᱜ ᱤᱭᱟᱹ ᱠᱚ ᱟᱫᱚ ᱡᱩᱜᱽ ᱵᱚᱫᱚᱞ ᱥᱟᱶ ᱥᱟᱶ ᱛᱮᱜᱮ ᱯᱚᱨᱤᱪᱤᱛ ᱦᱚᱲ ᱠᱟᱹᱦᱱᱤ ᱠᱚ ᱦᱮᱸ
ᱟᱫᱚ ᱱᱤᱛᱳᱜ ᱫᱚ ᱦᱟᱸᱜ ᱠᱷᱟᱱ ᱡᱩᱜᱽ ᱠᱚ ᱟᱹᱨᱩ ᱯᱷᱮᱨᱟᱜ ᱠᱟᱱᱟ ᱢᱟᱱᱮ ᱰᱮᱵᱷᱞᱚᱯᱚᱜ ᱟᱠᱟᱱᱟ ᱠᱟᱹᱴᱤᱡ ᱟᱫᱚ
ᱚᱱᱟ ᱠᱚ ᱜᱚᱲᱚᱢ ᱦᱟᱲᱟᱢᱟᱜ ᱠᱟᱛᱷᱟ ᱠᱚᱫᱚ ᱩᱱᱟᱹᱜ ᱴᱟ ᱟ ᱫᱚ ᱵᱟᱝᱠᱚ ᱟᱸᱡᱚᱢᱫᱟ᱾ ᱟᱫᱚ ᱚᱱᱟ ᱡᱟᱦᱟᱸ ᱢᱳᱵᱟᱭᱤᱞ ᱠᱚ ᱢᱮᱱᱟᱜᱼᱟ, ᱴᱤᱵᱷᱤ ᱠᱚ ᱚᱱᱟ ᱠᱚᱨᱮᱜᱮ ᱧᱮᱞᱛᱮ ᱡᱟᱜᱮᱠᱚ ᱥᱮᱬᱟᱭᱮᱫ ᱟᱨᱠᱤ᱾
ᱥᱮᱬᱟᱭ ᱫᱟᱠᱚ ᱦᱮᱸ ᱦᱮᱸ
ᱦᱩᱸ
ᱚ ᱚᱱᱮ ᱚᱝᱠᱟ ᱠᱟᱛᱮᱜ ᱜᱮ ᱟᱫᱚ ᱪᱟᱞᱟᱜ ᱠᱟᱱᱟ ᱟᱫᱚ ᱠᱟᱛᱷᱟ ᱦᱩᱭᱩᱜ ᱠᱟᱱᱟ ᱥᱟᱹᱨᱤ ᱠᱟᱛᱷᱟ ᱞᱟᱹᱭᱛᱮ ᱮᱸ ᱜᱤᱫᱽᱨᱟᱹ ᱦᱚᱸ ᱱᱚᱝᱠᱟᱱ ᱚᱵᱚᱥᱛᱟ ᱠᱷᱚᱱ ᱱᱚᱣᱟ ᱯᱷᱳᱱ ᱠᱚᱦᱚᱸ ᱠᱷᱩᱵ ᱮᱠᱴᱟ ᱡᱚᱴᱮᱫ ᱦᱚᱴᱮᱫ ᱫᱚ ᱩᱪᱤᱛ ᱫᱚ ᱵᱟᱝ ᱠᱟᱱᱟ᱾ ᱠᱟᱨᱚᱱ ᱞᱟᱵᱟᱫᱤᱭᱟᱹ ᱚᱠᱚᱭ ᱪᱮᱫ ᱠᱚᱠᱚ ᱟᱲᱮᱭᱟ ᱦᱮᱸ ᱟᱫᱚ ᱚᱱᱟ ᱛᱮᱜᱮ ᱠᱷᱩᱵ ᱥᱟᱵᱫᱷᱟᱱ ᱛᱮᱵᱚᱱ ᱧᱮᱞᱟ, ᱟ ᱠᱟᱨᱚᱱ ᱢᱮᱫ ᱠᱚᱨᱮᱱᱟᱜ ᱦᱚᱸ ᱡᱳᱛᱤ ᱠᱚᱦᱚᱸ ᱠᱷᱩᱵ ᱵᱟᱹᱲᱤᱡᱚᱜ ᱛᱟᱠᱚᱣᱟ ᱟᱫᱚ, ᱦᱮᱸ᱾ ᱟᱫᱚ ᱟᱵᱚ ᱡᱟᱦᱟᱸ ᱛᱤᱱᱟᱹᱜ ᱵᱚᱱ ᱠᱷᱚᱡᱚᱜᱼᱟ ᱡᱮ ᱟᱨ ᱢᱳᱵᱟᱭᱤᱞ ᱫᱚ ᱪᱤᱠᱟᱹᱜ ᱠᱟᱱᱟ ᱢᱤᱫᱴᱟᱝ ᱥᱟᱹᱜᱟᱹᱭ ᱫᱚ ᱜᱚᱲᱚᱢ ᱦᱟᱲᱟᱢ ᱜᱚᱲᱚᱢ ᱵᱩᱲᱦᱤ ᱥᱟᱞᱟᱜ ᱵᱟᱭ ᱫᱚᱦᱚᱭᱮᱫᱟ ᱵᱟᱝ ᱥᱮ?
ᱵᱟᱭ ᱫᱚᱦᱚᱭᱮᱫᱟ ᱦᱟᱸᱜ ᱚᱠᱚᱭ ᱥᱟᱶ ᱦᱚᱸ ᱥᱟᱹᱜᱟᱹᱭ ᱵᱟᱭ ᱫᱩᱦᱚᱭᱮᱫᱟ ᱢᱟᱱᱮ ᱢᱤᱫ ᱦᱚᱲᱩᱫᱩ ᱟᱡᱽ ᱢᱳᱟᱭᱤᱞ ᱨᱮᱜᱮ ᱞᱟᱜᱟᱣ ᱦᱮᱱᱟᱭᱟ
ᱟᱞᱟᱵᱟᱫᱤᱭᱟᱹᱣ ᱠᱟᱱᱟ᱾ ᱟᱨ ᱱᱚᱣᱟ ᱠᱷᱟᱱ ᱫᱚ ᱪᱤᱠ ᱜᱮᱭᱟ ᱢᱤᱫᱴᱟᱝ ᱟᱹᱠᱤᱱᱟᱜ ᱢᱤᱫᱴᱟᱝ ᱜᱚᱲᱚᱢ ᱦᱟᱲᱟᱢ ᱜᱚᱲᱚᱢ ᱵᱩᱲᱦᱤ ᱥᱟᱞᱟᱜ ᱢᱤᱫᱴᱟᱝ ᱱᱟᱯ ᱱᱟᱯᱟᱭ ᱥᱟᱹᱜᱟᱹᱭ ᱛᱮᱭᱟᱨᱚᱜ ᱛᱟᱠᱚᱣᱟ᱾
ᱦᱳᱭ ᱜᱚᱝᱠᱮ᱾
ᱱᱟᱯᱟᱭ ᱥᱟᱹᱜᱟᱭ ᱢᱤᱫᱴᱟᱝ ᱛᱮᱭᱟᱨᱚᱜᱼᱟ, ᱚᱱᱟ ᱢᱤᱫᱴᱟᱝ ᱟᱹᱰᱤ ᱢᱟᱨᱟᱝ ᱢᱤᱫᱴᱟᱝ ᱢᱟᱨᱟᱝ ᱠᱟᱛᱷᱟ ᱠᱟᱱᱟ᱾ ᱮᱸ ᱱᱚᱣᱟ ᱞᱟᱹᱜᱤᱫ ᱫᱚ ᱥᱚᱢᱟᱡ ᱨᱮ ᱮᱠᱫᱚᱢ ᱵᱟᱹᱲᱤᱡ ᱚᱨᱥᱚᱝ ᱟᱵᱚ ᱫᱚ ᱧᱩᱨ ᱟᱵᱚᱱ ᱠᱟᱱᱟ᱾ ᱱᱚᱭ-ᱚᱭ ᱡᱮ ᱯᱷᱳᱱ ᱨᱮᱜᱮ ᱯᱷᱳᱱ ᱨᱮᱫᱚ ᱩᱱᱤ ᱫᱚ ᱪᱮᱫ ᱞᱮᱠᱟ ᱟᱨ ᱱᱩᱠᱩ ᱥᱟᱞᱟᱜ ᱞᱮᱠᱷᱟᱱ ᱫᱚ
ᱟᱫᱚ ᱩᱱᱟᱹᱜ ᱠᱚᱢ ᱵᱚᱭᱮᱥ ᱠᱷᱚᱱ ᱫᱚ ᱯᱷᱳᱱ ᱠᱚᱫᱚ ᱱᱟᱜ ᱠᱷᱟᱱ ᱵᱟᱝᱜᱮ ᱩᱪᱤᱛᱟ ᱠᱟᱨᱚᱱ
ᱦᱮᱸ ᱦᱮᱸ
ᱵᱚᱭᱮᱥ ᱫᱚ ᱮᱠᱷᱚᱱ ᱢᱮᱱᱟᱜ ᱜᱮᱭᱟ ᱥᱮ, ᱩᱱᱟᱹᱜ ᱠᱚᱢ ᱵᱚᱭᱮᱥ ᱠᱷᱚᱱ ᱡᱩᱫᱤ ᱯᱷᱳᱱ ᱮᱢ ᱵᱮᱵᱚᱦᱟᱨᱟ ᱢᱟᱱᱮ ᱦᱚᱲᱢᱚ ᱨᱮᱦᱚᱸ, ᱢᱮᱫ ᱨᱮᱦᱚᱸ ᱨᱮᱦᱚᱸ ᱡᱚᱛᱚ ᱨᱮᱜᱮ ᱢᱤᱫᱴᱟᱝ ᱤᱯᱷᱮᱠᱴᱮ ᱟᱹᱜᱩᱭᱟ᱾
ᱦᱮᱸ ᱮᱯᱷᱮᱠᱴ ᱢᱤᱫᱴᱟᱝ ᱮ ᱟᱹᱜᱩᱭᱟ, ᱚᱱᱟ ᱛᱮᱜᱮ ᱦᱩᱭᱩᱜ ᱠᱟᱱᱟ ᱢᱤᱫᱴᱟᱝ ᱟᱨ ᱱᱤᱛᱚᱜ ᱫᱚ ᱟᱵᱚ ᱠᱚᱫᱚ ᱢᱤᱫᱴᱟᱝ ᱜᱚᱨᱚᱵᱽ ᱨᱮᱱᱟᱜ ᱠᱟᱛᱷᱟ ᱠᱟᱱᱟ ᱾ᱜᱚᱲᱚᱢ ᱦᱟᱲᱟᱢ ᱜᱚᱲᱚᱢ ᱵᱩᱲᱦᱤ ᱠᱚᱠᱚ ᱚᱱᱠᱟ ᱜᱟᱢ ᱠᱟᱹᱦᱱᱤ ᱠᱚ, ᱡᱟᱦᱟᱱᱟᱜ ᱛᱩᱭᱩᱣᱟᱜ ᱥᱮᱛᱟ-ᱟᱜ ᱯᱩᱥᱤᱭᱟᱜ ᱨᱩᱰᱟᱹᱟᱜ ᱟᱨ ᱵᱷᱩᱛ ᱵᱷᱩᱛᱟᱜ ᱵᱚᱸᱜᱟ ᱠᱚ ᱠᱚ ᱞᱟᱹᱭ ᱟᱠᱟᱫ ᱵᱚᱱᱟ ᱚᱱᱟ ᱛᱮᱜᱮ, ᱩᱭᱦᱟᱹᱨ ᱠᱟᱱᱟ ᱟᱨ ᱱᱤᱛ ᱡᱟᱹᱯᱤᱫ ᱜᱚᱫ ᱠᱟᱠᱚ ᱟᱭ᱾
ᱦᱮᱸ ᱟᱪᱪᱷᱟ ᱜᱚᱢᱠᱮ, ᱢᱟ ᱛᱟᱦᱚᱞᱮ ᱟᱫᱚ ᱱᱤᱛᱚᱜ ᱫᱚ ᱴᱟᱭᱤᱢ ᱠᱚ ᱦᱩᱭ ᱦᱮᱡ ᱱᱟ᱾
ᱦᱮᱸ ᱦᱮᱸ ᱚᱠᱛᱚ ᱠᱚ ᱦᱩᱭ